ᱨᱚᱲ ᱟᱸᱡᱚᱢᱚᱜ ᱠᱟᱱᱟ ᱤᱧᱟᱹᱜ᱾
ᱦᱮᱸ ᱚᱸᱡᱚᱢᱚᱜ ᱠᱟᱱᱟ ᱞᱟᱹᱭ ᱢᱮ᱾
ᱪᱮᱫ ᱮᱢ ᱪᱤᱠᱟᱹᱭᱮᱫᱟ ᱱᱤᱛᱚᱜ᱾
ᱪᱤᱠᱟᱹ ᱜᱮ ᱵᱟᱝ ᱫᱩᱲᱩᱵ ᱟᱠᱟᱹᱱᱟᱹᱧ ᱫᱟᱜ ᱮ ᱡᱟᱹᱲᱤᱭᱮᱫᱟ ᱟᱞᱮ ᱥᱮᱫ ᱟᱯᱮ ᱥᱮᱫ ᱫᱚ ᱟᱢ ᱫᱚ ᱪᱮᱫ ᱮᱢ ᱪᱤᱠᱟᱹᱭᱮᱫᱟ᱾
ᱤᱧ ᱦᱚᱸ ᱫᱩᱲᱩᱵ ᱟᱠᱟᱱᱟᱹᱧ ᱫᱟᱜ ᱮ ᱡᱟᱹᱲᱤ ᱭᱮᱫᱟ ᱱᱟᱜ ᱱᱤᱛᱚᱜ ᱫᱚ᱾ ᱟᱨ ᱡᱚᱢ ᱵᱟᱲᱟ ᱠᱚᱫᱚ ᱦᱩᱭᱮᱱᱟ᱾
ᱦᱮᱸ ᱦᱚᱭ ᱡᱚᱢ ᱵᱟᱲᱟ ᱠᱟᱛᱮᱜ ᱜᱮ ᱫᱩᱲᱩᱵ ᱦᱩᱭ ᱮᱱᱟ ᱩᱱᱟᱹ ᱚᱠᱛᱚ ᱠᱚ ᱦᱩᱭᱮᱱᱟ ᱛᱚ ᱟᱫᱚ ᱢᱚᱱᱮ ᱡᱚᱢ ᱦᱩᱭ ᱞᱮᱱ ᱜᱮ ᱦᱮᱸᱥᱮᱼᱼ
ᱟᱪᱪᱷᱟ ᱪᱮᱫ ᱯᱮ ᱩᱛᱩ ᱞᱮᱫᱟ?
ᱩᱛᱩ ᱦᱩᱭ ᱞᱮᱱᱟ ᱫᱟᱹᱞ ᱢᱤᱫᱴᱟᱝ ᱫᱚ ᱫᱟᱹᱞ ᱨᱟᱥᱮ, ᱟᱨ ᱟᱹᱞᱩ ᱥᱤᱯᱤ ᱦᱩᱭ ᱞᱮᱱᱟ, ᱟᱨ ᱵᱤᱞᱤ ᱵᱷᱟᱹᱡᱤ ᱦᱩᱭ ᱞᱮᱱᱟ,
ᱚᱱᱟ ᱠᱚᱜᱮ ᱛᱮᱦᱮᱧ ᱫᱚ ᱛᱟᱦᱮᱸᱠᱟᱱᱟ ᱟᱫᱚ ᱛᱮᱦᱮᱧ ᱫᱚ ᱵᱩᱡᱮᱜ ᱜᱮᱭᱟᱢ ᱛᱚ ᱟᱫᱚ ᱱᱟᱥᱮᱱᱟᱜ ᱛᱮᱦᱮᱧ ᱫᱚ ᱪᱮᱫ ᱜᱮ ᱠᱟᱹᱢᱤᱼᱼ ᱠᱚ ᱵᱟᱹᱱᱩᱜᱼᱟ ᱦᱮᱸ ᱥᱮᱼᱼ
ᱟᱫᱚ ᱚᱱᱟ ᱦᱚᱛᱮᱜ ᱛᱮ ᱟᱨ ᱟᱯᱮ ᱫᱚ ᱪᱮᱫ ᱠᱚ ᱯᱮ ᱩᱛᱩ ᱞᱮᱫᱟ?
ᱟᱞᱮ ᱫᱚ ᱡᱮᱞ ᱞᱮ ᱩᱛᱩ ᱞᱮᱫᱟ᱾ ᱟᱹᱞᱩ ᱟᱨ ᱡᱮᱞ ᱢᱮᱥᱟ ᱠᱟᱛᱮᱫ ᱟᱨᱼᱼ ᱫᱟᱹᱞ ᱨᱟᱥᱮ ᱛᱟᱦᱮᱸᱜ ᱠᱟᱱᱟ ᱱᱚᱣᱟᱜᱮᱼᱼ
ᱟᱪᱪᱷᱟ ᱟᱹᱰᱤ ᱢᱚᱸᱡᱽ ᱛᱟᱦᱚᱞᱮ ᱫᱚ ᱥᱤᱵᱤᱞ ᱥᱤᱵᱤᱞ ᱩᱛᱩ ᱠᱚᱯᱮ ᱡᱚᱢ ᱵᱟᱲᱟᱭᱮᱫᱟ ᱦᱮᱸᱥᱮ,
ᱥᱤᱵᱤᱞ ᱫᱚ ᱵᱟᱝ ᱟᱹᱰᱤ ᱫᱤᱱ ᱡᱤᱞ ᱩᱛᱩ ᱡᱚᱢ ᱵᱟᱝ ᱦᱩᱭ ᱟᱠᱟᱱᱟ ᱟᱨ ᱡᱟᱹᱯᱩᱫ ᱮᱫᱟᱭᱼᱼ ᱛᱚ ᱟᱞᱮ ᱥᱮᱫ ᱫᱚ ᱟᱫᱚ ᱢᱚᱱᱮ ᱦᱩᱭᱮᱱᱟ ᱡᱟᱹᱯᱩᱫ ᱨᱮ ᱡᱮᱞ ᱟᱹᱰᱤ ᱪᱮᱦᱨᱟ ᱵᱩᱡᱩᱜᱼᱟ᱾ ᱚᱱᱟᱛᱮ ᱡᱮᱞ ᱛᱮᱦᱮᱧ ᱫᱚ ᱡᱚᱢ ᱦᱳᱭ ᱮᱱᱟ᱾
ᱵᱟᱝ ᱡᱚᱢ ᱫᱚ ᱞᱟᱹᱠᱛᱤᱜ ᱠᱟᱱᱟ ᱥᱮ ᱪᱮᱫ ᱮᱢ ᱞᱟᱹᱭᱟ?
ᱦᱮᱸ ᱟᱫᱚ ᱥᱚᱲᱮᱭᱟᱞᱮ ᱧᱤᱫᱟᱹ ᱫᱚᱞᱮ ᱢᱚᱱᱮ ᱟᱠᱟᱫᱟ ᱥᱚᱲᱮ ᱡᱚᱢ ᱦᱩᱭᱩᱜᱼᱟ ᱦᱟᱜ᱾ ᱡᱟᱹᱯᱩᱫ ᱡᱟᱹᱯᱩᱫ ᱥᱳᱲᱮ ᱟᱹᱰᱤ ᱥᱤᱵᱤᱞᱟ ᱞᱟᱹᱭᱟ ᱠᱚ᱾
ᱞᱟᱹᱭᱟᱠᱚ ᱛᱚ ᱟᱫᱚ ᱡᱚᱢ ᱥᱟᱱᱟᱣᱟ ᱠᱤᱱᱛᱩ ᱡᱟᱹᱯᱩᱫ ᱡᱟᱹᱯᱩᱫ ᱫᱚ
ᱡᱟᱹᱯᱩᱜ ᱨᱮᱜᱮ ᱥᱚᱲᱮ ᱫᱚ ᱥᱤᱵᱤᱞᱟ ᱥᱮ ᱪᱮᱫ ᱮᱢ ᱞᱟᱹᱭ ᱫᱟ?
ᱦᱮᱸ ᱤᱧ ᱦᱚᱸᱧ ᱞᱟᱹᱭᱟ ᱡᱟᱹᱯᱩᱫ ᱨᱮᱜᱮ ᱥᱚᱲᱮ ᱫᱚ ᱥᱤᱵᱤᱞᱟ᱾ ᱤᱧ ᱤᱧ ᱠᱩᱥᱤᱭᱟᱜ ᱜᱮᱭᱟ
ᱛᱚ ᱛᱟᱨᱯᱚᱨᱮ ᱟᱯᱮ ᱥᱮᱜ ᱜᱟᱰᱟ ᱠᱚ ᱫᱟᱜ ᱛᱮ ᱯᱮᱨᱮᱡᱚᱜ ᱠᱟᱱᱟ ᱥᱮ ᱵᱟᱝ?
ᱫᱟᱜ ᱢᱟ ᱫᱚᱢᱮ ᱜᱮ ᱫᱟᱠᱮᱜ ᱜᱟᱰᱟ ᱠᱚᱫᱚ ᱵᱟᱹᱱᱩᱜ ᱫᱚ ᱟᱨ ᱯᱩᱠᱷᱨᱤ ᱠᱚᱫᱚ ᱢᱮᱱᱟᱜ-ᱟ ᱜᱟᱹᱰᱭᱟᱹ ᱠᱚ ᱢᱮᱱᱟᱜ-ᱟ ᱚᱱᱟ ᱫᱚ ᱯᱮᱨᱮᱡ ᱠᱟᱱᱟ᱾
ᱫᱟᱜ ᱠᱚ ᱠᱷᱮᱛ ᱠᱚᱨᱮᱜ ᱛᱚᱸᱵᱟ ᱭᱮᱱᱟ ᱥᱮ ᱵᱟᱝ?
ᱱᱟᱥᱮ ᱱᱟᱥᱮ ᱛᱚᱸᱵᱟ ᱫᱚ ᱛᱚᱸᱵᱟᱣ ᱠᱟᱱᱟ ᱠᱷᱟᱹᱞᱤ ᱛᱚᱞᱟ ᱜᱮ ᱟᱹᱨᱤᱭᱟᱜᱼᱟ ᱛᱚᱞᱟ ᱦᱩᱭ ᱞᱮᱠᱷᱟᱱ ᱜᱮ ᱟᱫᱚ ᱠᱷᱮᱛ ᱠᱚ ᱞᱚᱥᱚᱫ ᱠᱟᱛᱮᱜ ᱟᱫᱚ ᱨᱚᱦᱚᱭ ᱜᱟᱱᱚᱜ-ᱟ
ᱟᱞᱮ ᱫᱚ ᱱᱟᱜ ᱠᱷᱮᱛ ᱠᱚ ᱫᱟᱜ ᱠᱚᱛ ᱫᱟᱜ ᱠᱚ ᱛᱚᱸᱵᱟᱣ ᱟᱠᱟᱱᱟ ᱠᱷᱮᱛ ᱠᱚᱨᱮ ᱟᱫᱚ ᱚᱱᱟ ᱠᱚ ᱥᱤ ᱠᱚ ᱦᱩᱭᱩᱜ ᱠᱟᱱᱟ ᱱᱤᱛᱚᱜ ᱫᱚ ᱥᱤ ᱮᱛᱚᱦᱚᱵ ᱟᱠᱟᱱᱟ᱾ ᱟᱨ ᱛᱚᱞᱟ ᱠᱚᱦᱚᱸ ᱟᱨ ᱢᱤᱫ ᱥᱚᱯᱛᱟᱦ ᱠᱷᱟᱱ ᱜᱮ ᱦᱟᱨᱟᱜᱼᱟ ᱢᱟᱱᱮ ᱠᱷᱮᱛ ᱠᱚ ᱥᱤ ᱵᱟᱲᱟᱛᱮ ᱛᱟᱨᱯᱚᱨᱮ ᱵᱷᱤᱴᱟᱹ ᱠᱚ ᱢᱟᱜ ᱦᱩᱭᱩᱜᱼᱟ ᱛᱚ ᱥᱟᱯᱷᱟᱭ ᱦᱩᱭᱩᱜᱼᱟ ᱦᱤᱱᱟᱹ ᱱᱤᱭᱟᱹ ᱠᱟᱹᱢᱤ ᱢᱮᱱᱟᱜᱼᱟ ᱚᱱᱟᱠᱚ ᱵᱟᱜᱟᱣ ᱵᱟᱜᱟᱣ ᱜᱮ ᱦᱩᱭᱩᱜᱼᱟᱱ ᱦᱟᱜ ᱛᱚᱞᱟ ᱫᱚ
ᱟᱫᱚ ᱛᱚ ᱵᱟᱜᱟᱣ ᱦᱩᱭᱩᱜ ᱛᱟᱢᱟ ᱠᱷᱮᱛ ᱠᱚ
ᱦᱮᱸ ᱟᱲᱮ ᱠᱚ ᱵᱚᱸᱜᱟᱣ ᱦᱩᱭᱩᱜᱼᱟ᱾
ᱦᱩᱸ
ᱛᱟᱦᱚᱞᱮ ᱦᱟᱹᱠᱩ ᱥᱟᱵ ᱠᱚᱫᱚ ᱯᱮ ᱪᱟᱞᱟᱜ ᱠᱟᱱᱟ ᱥᱮ ᱵᱟᱝ ᱩᱱᱟᱹᱜ ᱮ ᱫᱟᱜ ᱮᱫᱟ?
ᱟᱨ ᱦᱟᱹᱠᱩ ᱥᱟᱵ ᱫᱚ ᱪᱟᱞᱟᱣ ᱫᱚ ᱦᱩᱭᱩᱜᱼᱟ ᱦᱟᱯᱚᱭ ᱫᱟᱜ ᱫᱟᱜ ᱛᱮᱫᱚ ᱟᱰᱤ ᱪᱟᱞᱟᱣ ᱫᱚ ᱵᱟᱝ ᱜᱟᱱᱚᱜᱼᱟ ᱛᱚ ᱪᱟᱞᱟᱣ ᱠᱷᱟᱱ ᱦᱟᱱᱮ ᱥᱮᱛᱟᱜ ᱥᱮᱛᱟᱜ ᱪᱟᱞᱟᱣ ᱞᱮᱱᱠᱷᱟᱱ ᱡᱩᱛ ᱠᱚᱜ ᱥᱮᱛᱟᱜ ᱵᱟᱝᱠᱷᱟᱱ ᱥᱤᱛᱩᱝ ᱥᱤᱛᱩᱝ ᱫᱚ ᱫᱚᱢᱮ ᱜᱮ ᱥᱤᱛᱩᱝᱼᱟ ᱡᱩᱫᱤ ᱟᱨᱦᱚᱸ ᱦᱮᱸᱥᱮ ᱟᱨ ᱥᱮᱛᱟᱜ ᱥᱮᱛᱟᱜ ᱠᱷᱟᱱ ᱫᱚ ᱩᱱᱟᱹᱜ ᱵᱟᱝ ᱥᱤᱛᱩᱝᱼᱟ ᱩᱱᱟᱹᱜ ᱵᱟᱝ ᱢᱟᱱᱮ ᱥᱮᱛᱟᱜ ᱫᱚ ᱚᱱᱠᱟ ᱱᱟᱥᱮᱱᱟᱜ ᱵᱮᱲᱟ ᱧᱚᱜ ᱠᱟᱛᱮᱜ ᱜᱮ ᱦᱮᱸᱥᱮ
ᱦ ᱦᱩᱸ ᱤᱧ ᱢᱤᱫ ᱫᱷᱟᱣᱤᱧ ᱢᱤᱫ ᱫᱷᱟᱣ ᱤᱧ ᱪᱟᱞᱟᱣ ᱞᱮᱱᱟ ᱦᱟᱹᱠᱩ ᱥᱟᱵ ᱦᱮᱸ ᱟᱨ ᱪᱟᱞᱟᱣ ᱛᱚᱧ ᱪᱟᱞᱟᱣᱱᱟ ᱟᱹᱰᱤ ᱜᱷᱟᱹᱲᱤᱡ ᱦᱟᱹᱠᱩ ᱥᱟᱵ ᱦᱩᱭᱱᱟ ᱦᱟᱹᱠᱩ ᱧᱟᱢᱛᱮ ᱟᱹᱰᱤ ᱜᱟᱱ ᱦᱟᱹᱠᱩ ᱠᱚ ᱨᱟᱠᱟᱵ ᱞᱮᱱᱟ ᱛᱚ ᱟᱫᱚ ᱫᱟᱜ ᱨᱮᱦᱚᱸ ᱫᱚᱢᱮᱧ ᱞᱚᱦᱚᱫ ᱱᱟ ᱛᱟᱨᱯᱚᱨᱮᱧ ᱫᱤᱱ ᱫᱚ ᱯᱩᱨᱟᱹ ᱨᱩᱣᱟᱹ ᱨᱩᱣᱟᱹ ᱛᱚ ᱨᱩᱣᱟᱹ ᱡᱟ ᱦᱟᱹᱠᱩ ᱥᱟᱵ ᱦᱩᱭ ᱞᱮᱱᱟ ᱤᱧ ᱫᱚ ᱵᱟᱹᱧ ᱡᱚᱢ ᱫᱟᱲᱮᱭᱟᱜ ᱠᱚᱣᱟ ᱨᱩᱣᱟᱹᱛᱮ᱾ ᱵᱟᱝ ᱡᱚᱢ ᱥᱟᱱᱟᱧ ᱠᱟᱱ ᱛᱟᱦᱮᱸ ᱢᱟᱱᱮᱧ ᱥᱟᱵ ᱠᱮᱫ ᱠᱚᱣᱟ ᱟᱹᱰᱤ ᱨᱟᱹᱥᱠᱟᱹ ᱜᱮ ᱡᱚᱢ ᱠᱚ ᱢᱮᱱᱛᱮᱧ ᱩᱭᱦᱟᱹᱨ ᱛᱟᱦᱮᱸᱫ ᱛᱟᱨᱯᱚᱨᱮ ᱟᱫᱚ ᱪᱮᱫ ᱵᱟᱹᱧ ᱡᱚᱢ ᱫᱟᱲᱮᱭᱟᱜ ᱠᱚᱣᱟ ᱥᱟᱵ ᱠᱮᱫ ᱠᱚᱣᱟᱹᱧ ᱤᱧ ᱡᱚᱢ ᱠᱮᱫ ᱠᱚᱣᱟ ᱠᱚ᱾
ᱫᱟᱭᱟ ᱜᱮ ᱦᱮᱸᱥᱮ ᱛᱤᱱᱟᱹᱜ ᱨᱟᱹᱥᱠᱟᱹ ᱨᱟᱹᱥᱠᱟᱹᱢ ᱥᱟᱵ ᱠᱮᱫ ᱠᱚᱣᱟ, ᱢᱮᱱᱠᱷᱟᱱ ᱵᱟᱢ ᱡᱚᱢ ᱫᱟᱲᱮᱭᱟ ᱠᱚᱣᱟ ᱦᱮᱸ ᱥᱮ?
ᱦᱮᱸᱛᱚ ᱚᱱᱟᱛᱮ ᱥᱟᱵ ᱠᱚ ᱦᱟᱹᱠᱩ ᱥᱟᱵ ᱠᱚᱯᱮ ᱪᱟᱞᱟᱜ ᱠᱷᱟᱱ ᱵᱚᱦᱚᱜ ᱠᱚᱫᱚ ᱡᱟᱦᱟᱱᱟᱜ ᱛᱮᱜᱮ ᱢᱟᱱᱮ ᱵᱚᱦᱚᱜ ᱟᱞᱚ ᱞᱚᱦᱚᱫ ᱛᱚᱜ ᱢᱟᱧ ᱪᱮᱥᱴᱟᱭ ᱦᱩᱭᱩᱜᱼᱟ ᱵᱟᱝᱠᱷᱟᱱ ᱟᱨᱚ ᱨᱩᱣᱟᱹ ᱨᱩᱣᱟᱹᱱᱤᱡᱼᱟ ᱫᱚᱢᱮ ᱱᱮᱛᱟᱨ ᱫᱚ᱾
ᱦᱟᱹᱠᱩ ᱫᱚ ᱵᱟᱝ ᱦᱟᱹᱠᱩ ᱥᱟᱵ ᱫᱚ ᱵᱟᱝ ᱜᱚᱝᱜᱷᱟ ᱨᱚᱠᱚᱡ ᱦᱟᱞᱟᱝ ᱪᱟᱞᱟᱣ ᱦᱩᱭᱩᱜ ᱠᱟᱱᱟ ᱟᱨ ᱟᱲᱟᱜ ᱥᱤᱫ᱾ ᱡᱟᱹᱯᱩᱫ ᱡᱟᱹᱯᱩᱫ,
ᱦᱩᱸ
ᱱᱮᱛᱟᱨ ᱫᱚ ᱜᱚᱸᱝᱜᱷᱟ ᱦᱚᱸ ᱫᱚᱢᱮ ᱠᱚ ᱧᱟᱢᱚᱜᱼᱟ ᱱᱟᱜ,
ᱦᱩᱸ ᱧᱟᱢᱚᱜ ᱠᱟᱱᱟ ᱠᱚ,
ᱟᱯᱮ ᱥᱮᱫ ᱫᱚ ᱪᱤᱞᱤ ᱪᱤᱞᱤ ᱪᱮᱬᱮ ᱢᱮᱱᱟᱜ ᱠᱚᱣᱟ,
ᱪᱮᱬᱮ ᱫᱚ ᱢᱮᱱᱟᱜ ᱫᱚ ᱢᱮᱱᱟᱜ ᱠᱚᱣᱟ ᱪᱮᱬᱮ ᱵᱚᱱᱟ ᱪᱮᱬᱮ, ᱯᱚᱛᱟᱢ, ᱠᱟᱹᱦᱩ ᱠᱚᱢ ᱧᱟᱢ ᱠᱚᱣᱟ ᱯᱟᱣᱨᱟ ᱠᱚᱢ ᱧᱟᱢ ᱠᱚᱣᱟ, ᱟᱨ ᱛᱟᱨᱯᱚᱨ ᱢᱤᱨᱩ ᱪᱮᱬᱮ ᱠᱚᱦᱚᱸ ᱡᱟᱦᱟᱸᱭ ᱫᱚᱠᱚ, ᱚᱲᱟᱜ ᱨᱮᱠᱚ ᱟᱹᱥᱩᱞ ᱠᱟᱠᱚᱣᱟ ᱦᱮᱸ ᱥᱮ, ᱩᱱᱠᱩ ᱠᱚᱠᱚ ᱧᱮᱞ ᱧᱟᱢᱚᱜᱼᱟ ᱱᱮᱛᱟᱨ ᱟᱨᱦᱚᱸ ᱟᱭᱢᱟ ᱞᱮᱠᱟᱱ ᱪᱮᱬᱮ ᱜᱮ ᱢᱮᱱᱟᱜ ᱠᱚᱣᱟ ᱟᱫᱚ, ᱟᱯᱮ ᱥᱮᱫ ᱫᱚ,
ᱟᱞᱮ ᱥᱮᱫ ᱦᱚᱸ ᱯᱚᱛᱟᱢ, ᱠᱟᱹᱦᱩ ᱢᱤᱨᱩ ᱪᱮᱬᱮ ᱛᱟᱨᱯᱚᱨᱮ, ᱯᱟᱣᱨᱟ ᱯᱟᱣᱨᱟ ᱫᱚ ᱱᱟᱜ ᱚᱲᱟᱜ ᱠᱚᱨᱮ ᱜᱮ ᱚᱱᱮ ᱠᱷᱟᱹᱯᱟᱹᱨᱤ ᱠᱚᱠᱚ ᱟᱠᱟ ᱟᱠᱚᱣᱟ ᱟᱡ ᱛᱮᱜᱮ ᱠᱚ ᱦᱤᱡᱩᱜᱼᱟ, ᱛᱟᱨᱯᱚᱨᱮ ᱟᱨ ᱢᱤᱫᱴᱤᱡ ᱪᱮᱬᱮ ᱢᱮᱱᱟᱜ ᱠᱚᱣᱟ ᱦᱩᱦᱮᱲ ᱥᱮ ᱪᱤᱞᱤ ᱠᱚ ᱢᱮᱛᱟ ᱠᱚᱣᱟ, ᱠᱚᱣᱟ ᱱᱷᱟᱜ,
ᱦᱩᱸ ᱦᱩᱸ,
ᱟᱨ ᱧᱩᱛᱩᱢ ᱱᱟᱜ ᱱᱤᱛᱚᱜ ᱵᱟᱝ ᱫᱤᱥᱟᱹᱜ ᱠᱟᱱᱟ ᱟᱨ ᱢᱤᱫᱴᱮᱱ ᱪᱮᱬᱮ ᱫᱚ ᱱᱮᱛᱟᱨ ᱵᱟᱠᱚ ᱧᱮᱞᱚᱜ ᱠᱟᱱᱟ ᱜᱷᱮᱣᱲᱟ ᱪᱮᱬᱮ, ᱩᱱᱠᱩ ᱫᱚ ᱵᱩᱥᱩᱵ ᱚᱲᱟᱜ ᱠᱚᱨᱮ ᱠᱚ,
ᱡᱟᱦᱟᱸᱭ ᱠᱚ, ᱠᱩᱧ ᱨᱮ ᱠᱩᱧ ᱨᱮᱠᱚ ᱛᱟᱦᱮᱸᱱᱟ ᱡᱟᱦᱟᱸᱭ, ᱟᱞᱮ ᱥᱮᱫ ᱫᱚ ᱠᱩᱧ ᱨᱮᱠᱚ ᱛᱟᱦᱮᱸ ᱠᱚᱜᱼᱟ ᱦᱮᱸ, ᱦᱮᱸ ᱵᱩᱥᱩᱵ ᱪᱟᱞ ᱨᱮᱫᱚ ᱩᱱᱟᱹᱜ ᱵᱟᱹᱧ ᱧᱮᱞ ᱠᱟᱜᱼᱟ ᱵᱩᱥᱩᱵ ᱫᱚ ᱱᱮᱛᱟᱨ ᱫᱚ ᱵᱟᱹᱱᱩᱜᱼᱟ ᱥᱮ, ᱟᱫᱚ ᱪᱤᱠᱟᱹ ᱛᱮᱫᱚᱢ ᱫᱤᱥᱟᱹᱜ ᱠᱟᱱᱟ᱾ ᱟᱫᱚ ᱞᱟᱦᱟ ᱛᱮᱠᱚ ᱫᱤᱥᱟᱹᱜ ᱠᱟᱱ ᱛᱟᱦᱮᱸᱱᱟ ᱩᱱᱠᱩ ᱪᱮᱬᱮ ᱫᱚ ᱠᱩᱸᱧ ᱨᱮ ᱟᱫᱚ ᱠᱩᱸᱧ ᱨᱮᱧ ᱫᱤᱥᱟᱹᱭᱮᱫ ᱠᱚ ᱛᱟᱦᱱᱮᱜ-ᱟ, ᱢᱮᱱᱠᱷᱟᱱ ᱱᱮᱛᱟᱨ ᱫᱚ ᱟᱫᱚ ᱵᱟᱹᱧ ᱫᱤᱥᱟᱹᱭᱮᱫ ᱠᱚᱣᱟ ᱠᱩᱧ ᱨᱮᱦᱚᱸ,
ᱱᱮᱛᱟᱨ ᱫᱚ ᱩᱱᱠᱩ ᱠᱚ ᱟᱫ ᱮᱱᱟ ᱚᱱᱟᱜᱤᱧ ᱞᱟᱹᱭ ᱮᱫᱟ ᱤᱧᱦᱚᱸ, ᱩᱱᱠᱩ ᱪᱮᱬᱮ ᱫᱚᱠᱚ ᱟᱫ ᱪᱟᱵᱟᱭᱮᱱᱟ,
ᱦᱩᱸ, ᱟᱨ ᱦᱟᱱᱮ ᱞᱤᱯᱤ ᱪᱮᱬᱮ ᱫᱚᱢ ᱧᱮᱞ ᱟᱠᱟᱫ ᱠᱚᱣᱟ,
ᱞᱤᱯᱤᱠ,
ᱞᱤᱯᱤ ᱪᱮᱬᱮ ᱦᱟᱱᱮ ᱧᱤᱫᱟᱹ ᱵᱮᱲᱟ ᱧᱤᱫᱟᱹ ᱵᱮᱲᱟ ᱦᱟᱱᱮ, ᱮ ᱠᱟᱹᱴᱤᱡ ᱠᱟᱹᱴᱤᱡ ᱜᱮᱭᱟ ᱠᱚ ᱟᱤᱭᱟᱹ ᱠᱚᱨᱮ ᱠᱚ ᱛᱟᱦᱮᱸᱱᱟ ᱜᱟᱡᱟᱲ ᱫᱟᱱᱟᱝ ᱠᱚᱨᱮ ᱟᱱᱮ, ᱫᱟᱨᱮ ᱠᱚ ᱠᱟᱹᱴᱤᱡ ᱠᱟᱹᱴᱤᱡ ᱚᱱᱮ ᱫᱟᱨᱮ ᱠᱚ ᱠᱷᱮᱛ ᱠᱚᱨᱮ ᱫᱟᱨᱮ ᱠᱚ ᱤᱭᱟᱹ ᱠᱚᱜᱼᱟ ᱛᱚ ᱦᱟᱨᱟ ᱠᱚᱜᱼᱟ ᱱᱟᱥᱮ ᱱᱟᱥᱮ ᱦᱚᱯᱚᱱ ᱦᱚᱯᱚᱱ,
ᱚ ᱩᱱᱠᱩ ᱯᱮᱪᱟ ᱯᱮᱪᱟᱢ ᱞᱟᱹᱭᱮᱫ ᱠᱚᱭᱟ ᱥᱮ ᱪᱮᱫ,
ᱵᱟᱝ ᱥᱮ ᱟᱨ, ᱢᱮᱱᱟᱜ ᱠᱚᱣᱟ ᱟᱞᱮ ᱥᱮᱫ ᱫᱚ ᱢᱮᱱᱟᱜ ᱠᱚᱣᱟ ᱟᱞᱮ ᱥᱮᱫ ᱫᱚ ᱢᱮᱱᱟᱜ ᱠᱚᱣᱟ ᱟᱫᱚ ᱥᱮᱸᱫᱽᱨᱟ ᱠᱚ ᱪᱟᱜ ᱟᱠᱚ ᱮᱛᱚ ᱥᱤᱵᱤᱞᱟᱠᱚ ᱥᱮ ᱩᱱᱠᱚ ᱫᱚ,
ᱚ ᱦᱳᱭᱛᱚ ᱟᱞᱮ ᱥᱮᱫ ᱦᱚᱸ ᱢᱮᱱᱟᱜ ᱠᱚᱣᱟ ᱟᱫᱚ ᱧᱩᱛᱩᱢ ᱟᱞᱟᱫᱟ ᱟᱞᱟᱫᱟ ᱜᱮᱭᱟ,
ᱦᱳᱭᱛᱚ ᱟᱫᱚ ᱵᱟᱢ ᱥᱮᱱ ᱦᱮᱸ ᱟᱞᱮᱥᱮᱫ ᱦᱮᱸ ᱮᱴᱟᱜ ᱠᱚ ᱞᱟᱹᱭ ᱠᱚᱣᱟ, ᱢᱮᱱᱠᱷᱟᱱ ᱟᱞᱮ ᱥᱮᱫ ᱫᱚ ᱚᱱᱟ ᱞᱤᱯᱤ ᱞᱤᱯᱤ ᱠᱚ ᱢᱮᱱ ᱠᱚᱣᱟ ᱞᱤᱯᱤ ᱪᱮᱬᱮ, ᱧᱤᱫᱟᱹ ᱵᱮᱲᱟ ᱜᱮᱠᱚ ᱩᱰᱩᱚᱜᱼᱟ ᱩᱱᱠᱩ ᱫᱚ ᱥᱤᱧ ᱵᱮᱲᱟ ᱫᱚ ᱵᱟᱝ,
ᱦᱮᱸ ᱛᱚ,
ᱛᱟᱦᱚᱞᱮ ᱟᱢ ᱫᱚ ᱥᱮᱸᱫᱽᱨᱟ ᱠᱚᱫᱚ ᱵᱟᱢ ᱪᱟ ᱵᱲᱲᱟ ᱠᱟᱱ ᱛᱮ,
ᱥᱮᱸᱫᱽᱨᱟ ᱪᱟᱞᱟᱣ ᱜᱮ ᱟᱫᱚ ᱱᱮᱛᱟᱨ ᱫᱚ, ᱱᱟᱭᱟ ᱱᱟᱣᱟ ᱟᱹᱱ ᱟᱹᱨᱤ ᱠᱚ ᱦᱮᱡ ᱟᱠᱟᱱᱟ ᱛᱚ ᱥᱮᱸᱫᱽᱨᱟ ᱠᱚ ᱵᱟᱝ ᱠᱚ ᱥᱮᱸᱫᱽᱨᱟ ᱦᱚᱪᱚᱱᱤᱡ ᱠᱟᱱᱟ, ᱡᱤᱵᱽ, ᱡᱤᱭᱟᱹᱞᱤ ᱜᱮᱠᱚ ᱠᱚᱢ ᱤᱫᱤᱭ ᱠᱟᱱᱟ ᱱᱤᱛᱚᱜ ᱫᱚ ᱟᱫᱚ ᱪᱤᱞᱤᱢ ᱥᱮᱸᱫᱽᱨᱟ ᱠᱚᱣᱟ ᱜᱩᱰᱩ ᱥᱮᱸᱫᱽᱨᱟ ᱞᱮ ᱪᱟᱞᱟᱜ ᱜᱮᱭᱟ ᱱᱤᱛᱚᱜ ᱚᱠᱛᱮ ᱨᱮᱫᱚ, ᱟᱫᱚ ᱠᱚᱱᱳ ᱮᱴᱟᱜ, ᱦᱩᱸ ᱪᱮᱬᱮ ᱫᱚ ᱵᱟᱝ ᱠᱚ ᱧᱟᱢᱚᱜ ᱠᱟᱱᱟ ᱟᱹᱰᱤ ᱠᱚᱢ,
ᱮᱱᱛᱮ ᱨᱮᱦᱚᱸ ᱵᱚᱱᱟ ᱪᱮᱬᱮ ᱫᱚᱠᱚ ᱵᱚᱱᱟ ᱪᱮᱬᱮ ᱠᱚ ᱡᱚᱢ ᱠᱮᱫ ᱠᱚᱣᱟ ᱥᱮ ᱟᱢ ᱡᱚᱢ ᱵᱟᱲᱟ ᱟᱠᱟᱫ ᱠᱚᱣᱟᱢ ᱛᱚ ᱥᱮ ᱵᱟᱝ?
ᱵᱟᱝ ᱵᱟ ᱵᱚᱱᱟ ᱪᱮᱬᱮ ᱫᱚ ᱟᱞᱮ ᱫᱚ ᱵᱟᱞᱮ ᱡᱚᱢ ᱠᱚᱜᱮᱭᱟ,
ᱵᱟᱯᱮ ᱡᱚᱢ ᱠᱚᱣᱟ?
ᱮᱸᱦᱮᱸᱜ,
ᱟᱞᱮ ᱥᱮᱫ ᱫᱚᱠᱚ ᱡᱚᱢ ᱠᱚᱫᱚ ᱛᱟᱦᱟᱞᱮ,
ᱦᱮᱸ ᱮᱸᱜ ᱫᱚ, ᱵᱚᱸᱜᱟ ᱞᱮᱠᱟ ᱠᱚ ᱢᱚᱱᱮᱭᱮᱜ ᱪᱮᱫ ᱞᱮᱠᱟ ᱪᱚ ᱴᱮᱝ, ᱛᱟᱯᱚᱨᱮ ᱢᱤᱨᱩ ᱪᱮᱬᱮ ᱱᱩᱠᱩ ᱠᱚ ᱪᱮᱬᱮ ᱫᱚ ᱵᱟᱞᱮ ᱡᱚᱢ ᱠᱚᱣᱟ ᱟᱞᱮ ᱫᱚ, ᱮᱸᱜ ᱡᱚᱢ ᱠᱚᱣᱟ ᱞᱮ, ᱯᱟᱸᱣᱨᱟ,
ᱩᱸ
ᱛᱟᱨᱯᱚᱨᱮ ᱩᱱᱠᱩ ᱦᱩᱭᱮᱲ, ᱛᱟᱨᱯᱚᱨᱮ ᱯᱚᱛᱟᱢ,
ᱦᱩᱸ,
ᱱᱩᱝᱠᱩ ᱠᱚᱜᱮ ᱟᱫᱚ, ᱫᱚ ᱵᱟᱞᱮ ᱡᱚᱢ ᱠᱚᱣᱟ ᱟᱯᱮ ᱥᱮ ᱡᱟᱢᱲᱩ ᱯᱮ ᱡᱚᱢ ᱠᱚ ᱜᱮᱭᱟ?
ᱡᱟᱢᱲᱩ ᱫᱚ ᱦᱮᱸ ᱡᱚᱢ ᱫᱚᱠᱚ ᱡᱚᱢ ᱡᱷᱚᱛᱚ ᱜᱮ, ᱢᱮᱱᱫᱟᱹᱧ ᱡᱷᱚᱛᱚ ᱜᱮ ᱦᱩᱭᱩᱜ-ᱟ ᱛᱩᱭᱩ ᱡᱤᱞ ᱛᱷᱮᱠᱮ ᱥᱩᱨᱩ ᱟᱨᱟᱢᱵᱚ ᱠᱟᱛᱮᱜ ᱦᱮᱸ ᱥᱮ, ᱟᱨ ᱤᱭᱟᱹ ᱡᱮ, ᱟᱨᱦᱚᱢ ᱚᱱᱮ ᱡᱮᱢᱚᱱᱮᱢ ᱢᱮᱱ ᱠᱮᱫᱟ ᱤᱭᱟᱹ ᱡᱟᱢᱲᱩ ᱠᱤᱱᱛᱩ ᱡᱟᱢᱲᱩ ᱡᱮᱞᱮ ᱟᱰᱤ ᱟᱹᱰᱤ ᱢᱚᱸᱡᱽ ᱵᱩᱡᱷᱟᱹᱜ-ᱟ ᱦᱮᱸ ᱥᱮ ᱡᱚᱢ ᱵᱟᱲᱟ ᱠᱟᱫᱟᱢ ᱟᱢ?
ᱦᱩᱸ ᱡᱟᱢᱲᱩ ᱡᱤᱞ ᱟᱹᱰᱤ ᱪᱮᱦᱮᱨᱟ ᱵᱩᱡᱷᱟᱹᱜ-ᱟ ᱟᱫᱚ ᱚᱱᱟ ᱟᱹᱰᱤ, ᱡᱟᱝ ᱫᱚᱢᱮ ᱛᱟᱦᱮᱸᱱᱟ ᱚᱱᱟ ᱦᱩᱭᱩᱜ ᱠᱟᱱᱟ,
ᱟᱫᱚ ᱡᱟᱝ ᱫᱚ ᱵᱟᱪᱷᱟᱣ ᱠᱟᱛᱮᱫ ᱜᱟᱱᱚᱜ-ᱟ ᱤᱭᱟᱹ ᱤᱥᱤᱱ ᱩᱛᱩ ᱫᱚ, ᱡᱟᱝ ᱮᱢ ᱵᱟᱪᱷᱟᱣ ᱠᱮᱫᱟ ᱟᱨ ᱦᱟᱱᱮ ᱫᱟᱹᱞ ᱟᱛᱮ ᱩᱛᱩᱭ ᱢᱮᱥᱮ ᱮᱛᱚ ᱢᱚᱸᱡᱽ ᱰᱟᱹᱞ ᱟᱛᱮ ᱟᱨᱚᱸ ᱟᱹᱰᱤ ᱡᱩᱛ ᱵᱩᱡᱷᱟᱹᱜ-ᱟ᱾ ᱡᱚᱢ ᱵᱟᱲᱟ ᱟᱠᱟᱫᱟᱹᱧ ᱥᱮ ᱤᱧ ᱢᱮᱥᱟ ᱠᱟᱛᱮᱫ ᱮᱛᱚ ᱡᱩᱛ ᱵᱩᱡᱷᱟᱹᱜ-ᱟ ᱥᱮ ᱡᱚᱢ ᱜᱮ ᱥᱟᱱᱟ ᱠᱤᱫᱤᱧᱟ ᱟᱨᱦᱚᱸ,
ᱦᱩᱸ ᱚᱠᱟ ᱚᱠᱟ ᱥᱮᱫ ᱫᱚ ᱡᱟᱢᱲᱩ ᱵᱟᱠᱚ ᱡᱚᱢ ᱠᱚᱣᱟ ᱟᱫᱚ ᱠᱚ ᱞᱟᱹᱭᱟ ᱱᱩᱠᱩ ᱢᱟ ᱵᱤᱧ ᱠᱟᱱᱟ ᱠᱚ ᱵᱤᱧ, ᱯᱮ ᱡᱚᱢ ᱠᱚᱣᱟ ᱱᱚᱠᱟ ᱤᱧ ᱠᱚ ᱢᱤᱛᱟᱹᱧ ᱜᱮᱭᱟ ᱤᱧ ᱨᱮᱱ ᱠᱤᱪᱷᱩ ᱜᱟᱛᱮ ᱠᱚ ᱢᱮᱱᱟᱜ ᱠᱚᱣᱟ, ᱵᱤᱧ ᱦᱚᱸ ᱟᱵᱟᱨ ᱦᱚᱲᱚ ᱦᱚᱲ ᱦᱚᱸ ᱵᱤᱧ ᱠᱚ ᱡᱚᱢ ᱠᱚᱣᱟ ᱱᱮᱛᱟᱨ, ᱟᱨ ᱠᱤᱪᱷᱩ ᱡᱟᱭᱜᱟ ᱥᱮᱫ ᱫᱚ, ᱟᱫᱚᱧ ᱞᱟᱹᱭᱟ ᱦᱮᱸ ᱡᱚᱢ ᱠᱚᱣᱟ ᱠᱚ ᱩᱱᱠᱩ ᱫᱚ, ᱛᱟᱯᱚᱨᱮ ᱠᱤᱪᱷᱩ ᱡᱟᱭᱜᱟ ᱥᱮᱫ ᱫᱚ ᱥᱚᱥᱚᱨᱚᱡ ᱦᱚᱠᱚ ᱡᱚᱢ ᱠᱚᱣᱟ ᱥᱚᱥᱚᱨᱚᱡ ᱫᱚ ᱡᱮᱢᱚᱱ, ᱟᱞᱮ ᱥᱮᱫ ᱫᱚ ᱵᱟᱠᱚ ᱡᱚᱢ ᱠᱚᱣᱟ,
ᱦᱩᱸ
ᱥᱚᱥᱨᱚᱡ ᱪᱟᱹᱴᱱᱤ ᱠᱚᱣᱟ ᱠᱚ,
ᱦᱮᱸ ᱥᱚᱥᱨᱚᱡ ᱫᱚ ᱟᱞᱮ ᱥᱮᱜ ᱦᱚᱸ ᱵᱟᱠᱚ ᱡᱚᱢ ᱠᱚᱣᱟ ᱥᱚᱥᱨᱚᱡ ᱵᱟᱫ ᱛᱮ᱾ ᱤᱧᱦᱚᱸᱧ ᱟᱸᱡᱚᱢ ᱵᱟᱲᱟᱣ ᱠᱟᱫᱟ ᱡᱮ, ᱡᱚᱢ ᱠᱚᱣᱟ ᱠᱚ ᱢᱮᱱ ᱛᱮ ᱥᱚᱥᱨᱚᱡ ᱦᱚ᱾
ᱛᱟᱨᱯᱚᱨᱮ ᱱᱩᱠᱩ ᱱᱩᱠᱩ ᱡᱟᱦᱟᱸᱭ ᱠᱚ ᱩᱰᱟᱹᱜᱼᱟ ᱫᱟᱜ ᱚᱠᱛᱚ ᱜᱮ ᱮᱸ ᱫᱟᱜ ᱠᱟᱛ ᱛᱮ ᱧᱤᱫᱟᱹ ᱵᱮᱲᱟ ᱡᱚᱠᱷᱚᱱ ᱞᱟᱭᱤᱰ ᱠᱚᱢ ᱦᱮᱸ ᱩᱯᱤ ᱦᱚᱸ ᱠᱚ ᱡᱚᱢ ᱠᱚᱣᱟ, ᱟᱯᱮ ᱥᱮᱜ? ᱠᱚ ᱡᱚᱢ ᱠᱚᱣᱟ?
ᱦᱮᱸ ᱤᱧ ᱡᱚᱢ ᱵᱟᱲᱟᱣ ᱠᱟᱜ ᱠᱚᱣᱟᱹᱧ ᱟᱹᱰᱤ ᱦᱟᱱᱮ ᱪᱟᱣᱞᱮ ᱥᱟᱱᱛᱮ ᱟᱛᱟ ᱠᱚᱢ ᱥᱮ ᱟᱛᱟ ᱠᱟᱛᱮᱜ ᱡᱚᱢ ᱮᱛᱚ ᱢᱚᱡᱽ ᱠᱚ ᱵᱩᱡᱷᱟᱹᱜᱼᱟ ᱥᱩᱱᱩᱢ ᱥᱩᱱᱩᱢ ᱥᱮ᱾ ᱦᱮᱸ ᱥᱮ?
ᱩᱱᱠᱩ ᱦᱚᱸ ᱠᱤᱪᱷᱩ ᱡᱟᱭᱜᱟ ᱵᱟᱝ ᱠᱚ ᱪᱟᱴᱱᱤ ᱦᱚᱸ ᱥᱤᱵᱤᱞ ᱟᱠᱚ ᱠᱚ ᱩᱯᱤ ᱜᱤ-
ᱦᱩᱸ ᱥᱮᱵᱮᱞᱟ ᱠᱚ᱾
ᱦᱮᱸᱥᱮ
ᱦᱩᱸᱜᱼᱩ ᱟᱨ ᱛᱟᱦᱞᱮ ᱵᱩᱱᱩᱢ ᱩᱫ ᱠᱚᱫᱚ ᱡᱚᱢ ᱵᱟᱲᱟ ᱠᱟᱫᱟᱢ ᱵᱩᱱᱩᱢ ᱩᱫ ᱥᱤᱵᱤᱞᱟ ᱥᱮ ᱵᱟᱝ ᱥᱤᱵᱤᱞᱟ?
ᱵᱩᱱᱩᱢ ᱩᱫᱽ ᱫᱚ ᱥᱤᱵᱤᱞ ᱜᱮᱭᱟ ᱛᱚ᱾ ᱟᱹᱰᱤ ᱥᱮᱵᱮᱞᱟ ᱚᱱᱟ ᱫᱚ ᱵᱩᱱᱩᱢ ᱨᱮᱱ
ᱵᱟ ᱟᱸᱡᱚᱢ ᱵᱟᱲᱟᱣ ᱠᱟᱹᱫᱟᱹᱧ ᱡᱮ ᱵᱩᱱᱩᱢ ᱨᱮ ᱠᱟᱱᱟ ᱵᱩᱱᱩᱢ ᱨᱮᱱᱟᱜ ᱡᱟᱦᱱᱟᱜ ᱜᱮ ᱫᱟᱨᱮ ᱠᱚ ᱪᱮᱜ ᱠᱚ ᱵᱟᱝᱠᱚ ᱡᱚᱢᱟ ᱥᱮ ᱪᱮ ᱚᱝᱠᱟ ᱟᱸᱡᱚᱢ ᱵᱟᱲᱟᱣ ᱠᱟᱹᱫᱟᱹᱧ ᱟᱨᱠᱤ ᱦᱚᱲ ᱠᱚᱴᱷᱮᱱ ᱟᱫᱚ ᱚᱱᱟ ᱫᱚ ᱥᱟᱹᱨᱤ ᱥᱮ ᱠᱷᱟᱹᱞᱤ ᱜᱮ?
ᱮ ᱤᱧ ᱫᱚ ᱵᱟᱹᱧ ᱟᱸᱡᱚᱢ ᱠᱟᱫᱟ ᱵᱩᱱᱩᱢ ᱩᱫᱽ ᱟᱵᱟᱨ ᱦᱚᱲ ᱵᱟᱠᱚ ᱡᱚᱢᱟ ᱩᱱᱟᱹᱜ ᱥᱤᱵᱤᱞ ᱚᱱᱟ ᱞᱟᱹ ᱠᱟᱱ ᱥᱤᱵᱤᱞ ᱩᱫ ᱵᱟᱹᱱᱩᱜᱼᱟ, ᱵᱩᱱᱩᱢ ᱩᱫ ᱛᱚ ᱚᱱᱟ ᱠᱟᱹᱴᱤᱡ ᱠᱟᱹᱴᱤᱡ ᱦᱩᱰᱤᱧ ᱦᱩᱰᱤᱧ᱾
ᱦᱮᱸ ᱦᱮᱸ ᱵᱩᱱᱩᱢ ᱨᱮᱜᱮ ᱡᱟᱦᱟᱸ ᱨᱟᱠᱟᱜᱼᱟ ᱠᱟᱹᱴᱤᱡ᱾
ᱩᱸ ᱦᱩᱸ ᱟᱹᱰᱤ ᱪᱮᱦᱨᱟ ᱚᱱᱟ ᱫᱚ ᱞᱟᱜ ᱟᱹᱰᱤ ᱪᱮᱦᱨᱟ ᱥᱤᱵᱤᱞᱟ᱾
ᱟᱹᱰᱤ ᱢᱚᱸᱡᱽ ᱥᱤᱵᱤᱞᱟ ᱡᱚᱢ ᱫᱚᱧ ᱡᱚᱢ ᱠᱟᱫᱟ ᱢᱮᱱᱠᱷᱟᱱ ᱚᱱᱟ ᱟᱱ ᱢᱮᱛᱟᱜ ᱢᱮ ᱟᱸᱡᱚᱢ ᱵᱟᱲᱟᱣ ᱠᱟᱫᱟᱹᱧ ᱞᱟᱹᱭ ᱵᱟᱲᱟᱣ ᱠᱟᱫᱟ ᱠᱚᱥᱮ ᱡᱮ ᱵᱩᱱᱩᱢ ᱨᱮᱱᱟᱜ ᱡᱟᱦᱟᱱᱟᱜ ᱫᱟᱨᱮ ᱜᱮ ᱦᱳᱭᱛᱳ ᱮ ᱩᱞ ᱜᱮ ᱫᱟᱲᱮᱭᱱᱟ ᱡᱩᱫᱤ ᱵᱩᱱᱩᱢ ᱨᱮ ᱦᱮᱥᱮ ᱚᱱᱟ ᱵᱟᱠᱚ ᱡᱚᱢᱟ ᱪᱮᱛᱟ ᱡᱚᱡᱚ ᱦᱚᱸ ᱪᱮᱛᱟ ᱵᱟᱠ ᱠᱚ ᱡᱚᱢᱟ ᱟᱫᱚ ᱟᱡᱚᱢ ᱠᱟᱫᱟᱹᱧ ᱟᱫᱚ ᱡᱚᱢ ᱫᱚ ᱠᱚ ᱡᱚᱢᱮᱜ ᱜᱮᱭᱟ ᱧᱮᱞ ᱫᱚᱧ ᱧᱮᱞᱮᱜ ᱠᱚᱣᱟ ᱡᱮ ᱦᱮᱸ ᱟᱫᱚ ᱪᱤᱠᱟᱹᱢ ᱵᱩᱡᱟ ᱦᱮᱸ ᱥᱮ᱾
ᱤᱧᱟᱹᱜ ᱠᱤ ᱵᱟᱦᱮᱨ ᱠᱷᱚᱱ ᱡᱟᱦᱱᱟᱜ ᱥᱟᱰᱮ ᱪᱟᱞᱟᱜ ᱠᱟᱱᱟ?
ᱵᱟᱝ ᱪᱮᱜ ᱜᱮ ᱵᱟᱝ ᱥᱟᱰᱮ ᱠᱟᱱᱟ᱾
ᱫᱟᱜ ᱮᱫᱟᱭ ᱛᱚ ᱱᱟᱜ ᱟᱞᱮ ᱥᱮᱫ ᱫᱚ ᱟᱨᱚ ᱫᱟᱨᱮ ᱠᱚ ᱜᱮᱫ ᱫᱟ ᱟᱞᱮ ᱥᱩᱨ ᱨᱮᱜᱮ ᱟᱫᱚ ᱚᱱᱟ ᱥᱟᱰᱮ ᱠᱟᱱᱟ ᱚᱱᱟᱛᱤᱧ ᱞᱟᱹᱭᱮᱜᱼᱟ᱾
ᱵᱟᱝ ᱥᱟᱰᱮ ᱫᱚ ᱵᱟᱝ ᱥᱟᱰᱮ ᱠᱟᱱᱟ, ᱥᱟᱰᱮ ᱠᱚᱜ ᱢᱟ ᱥᱟᱱᱰᱮ ᱠᱚᱜ ᱟᱝ ᱥᱟᱰᱮ ᱠᱚᱫᱚ ᱱᱟᱥᱮ ᱱᱟᱥᱮ ᱫᱚ ᱥᱟᱰᱮ ᱫᱚ ᱥᱟᱰᱮᱜ ᱜᱮᱭᱟ ᱵᱟᱝ ᱫᱚ ᱵᱟᱝ ᱦᱮᱸᱥᱮ᱾
ᱫᱟᱨᱮ ᱫᱚ ᱱᱮᱛᱟᱨ ᱱᱟᱦᱟᱜ ᱫᱟᱨᱮᱜᱮᱫ ᱢᱮᱥᱤᱱ ᱩᱰᱩᱜ ᱠᱟᱱᱟ ᱟᱯᱮ ᱥᱮ ᱥᱮᱜ ᱫᱚ ᱪᱮᱜᱠᱟ ᱦᱚᱲ ᱜᱮᱠᱚ ᱢᱟᱜ ᱫᱟ ᱫᱟᱨᱮ ᱠᱚ? ᱥᱮ ᱢᱮᱥᱤᱱ ᱛᱮᱠᱚ ᱢᱟᱜ ᱦᱚᱪᱚᱭᱫᱟ ᱡᱟᱦᱟᱸ ᱨᱮ ᱡᱩᱫᱤ ᱫᱟᱨᱮ ᱢᱟᱜ ᱠᱚ ᱦᱩᱭᱩᱜᱼᱟ᱾
ᱱᱮᱛᱟᱨ ᱫᱚ ᱡᱷᱚᱛᱚ ᱜᱮ ᱢᱮᱥᱤᱱ ᱛᱮᱜᱮ ᱡᱷᱚᱛᱚ ᱚᱱᱟ ᱢᱮᱥᱤᱱ ᱦᱮᱜ ᱠᱟᱛᱮᱜ ᱜᱮ